ᱦᱮᱸ ᱡᱚᱦᱟᱨ ᱜᱮ?
ᱛᱚ ᱦᱮᱞᱳ
ᱦᱮᱸ ᱡᱚᱦᱟᱨ ᱜᱮ?
ᱦᱮᱸ ᱡᱚᱦᱟᱨ ᱜᱮ ᱥᱚᱢᱟᱭ ᱫᱟ᱾
ᱦᱮᱸ ᱟ
ᱛᱚ
ᱞᱮ ᱛᱟᱵᱚᱱ ᱢᱮ?
ᱛᱚ ᱞᱟᱹᱭᱫᱟᱹᱧ ᱥᱚᱢᱚᱭᱮᱫᱟ ᱛᱟᱦᱚᱞᱮ ᱪᱮᱫ ᱞᱮᱠᱟ ᱢᱮᱱᱟᱜ ᱢᱮᱭᱟ ᱵᱮᱥ ᱵᱟᱲᱟ ᱜᱮ?
ᱦᱮᱸ ᱵᱮᱥ ᱵᱟᱲᱟᱜ ᱜᱮ᱾
ᱛᱚ ᱥᱚᱢᱟᱭ ᱫᱟ ᱞᱟᱹᱭᱮᱫᱟ ᱛᱟᱦᱚᱞᱮ ᱟᱯᱮ ᱥᱮᱫ ᱫᱚ ᱪᱮᱫ ᱞᱮᱠᱟ ᱛᱟᱦᱚᱞᱮ ᱟᱹᱛᱩ ᱫᱤᱥᱚᱢ?
ᱦᱮᱸ ᱟᱞᱮ ᱥᱮᱱ ᱫᱚ ᱦᱟᱜ ᱟᱹᱛᱩ ᱫᱤᱥᱚᱢ ᱵᱷᱟᱹᱜᱮ ᱜᱮᱭᱟ ᱱᱤᱛᱚᱜ ᱱᱟᱜ ᱦᱚᱸᱜᱼᱚᱭ ᱪᱟᱹᱞᱩ ᱠᱟᱱᱟᱜ ᱚ ᱟ ᱱᱟᱦᱟᱜ ᱛᱚᱲᱟ ᱵᱟᱞᱟ ᱜᱟᱹᱰᱤ ᱦᱩᱭ ᱠᱟᱱᱟ ᱦᱟᱸᱜ᱾ ᱟᱹᱛᱩ ᱫᱤᱥᱚᱢ ᱥᱮᱫ ᱫᱚ ᱦᱟᱸᱜ ᱟᱫᱚ ᱦᱸ ᱟᱫᱚ ᱦᱚᱸᱜᱼᱱᱟ ᱠᱚ ᱫᱟᱜ ᱡᱟᱹᱯᱩᱫ ᱨᱮ ᱵᱟᱝ ᱦᱴᱮᱨ ᱞᱮᱱᱠᱷᱟᱱ ᱦᱟᱜ ᱨᱚᱦᱚᱭ ᱵᱟᱝ ᱜᱟᱱᱚᱜ ᱠᱟᱱᱟ᱾ ᱟᱫᱚ ᱦᱚᱸᱜ ᱚᱱᱟ ᱢᱟᱥᱼᱼ ᱥᱚᱢᱚᱥᱥᱟ ᱫᱚ ᱢᱮᱱᱟᱜ ᱛᱟᱞᱮᱭᱟ ᱦᱸ ᱟᱫᱚᱼᱼ ᱞᱟᱹᱭᱮᱫ ᱛᱟᱦᱮ ᱞᱤᱧᱟᱹ ᱦᱮᱸ
ᱱᱤᱭᱟᱹ ᱥᱤᱡᱤᱱ ᱨᱮᱜᱮᱳ ᱦᱩᱭᱩᱜᱳ ᱛᱟᱯᱼᱼ
ᱦᱮᱸ ᱦᱮᱸ ᱦᱮᱸ ᱱᱤᱭᱟᱹ ᱥᱤᱡᱤᱱ ᱨᱮᱳ ᱦᱩᱭᱩᱜ ᱠᱟᱱᱟ᱾ ᱦᱩᱭ ᱠᱚᱜᱼᱟ ᱦᱩᱱᱟᱹᱝ ᱟᱫᱚ ᱦᱚᱸᱜᱼ ᱱᱚᱣᱟ ᱫᱟᱜ ᱥᱚᱢᱚᱥᱥᱟ ᱠᱷᱟᱹᱛᱤᱨ ᱛᱮ ᱦᱟᱜ ᱟᱫᱚ ᱦᱟᱜ ᱵᱟᱝ ᱦᱩᱭ ᱦᱟᱛᱟᱲᱚᱜ ᱠᱟᱱᱟ ᱚᱱᱟ ᱠᱚᱫᱚ ᱦᱟᱸᱜ
ᱦᱚᱢ ᱟᱫᱚ ᱦᱟᱸᱜ ᱟᱵᱚ ᱯᱚᱨ ᱟᱯᱮ ᱠᱚᱫᱚ ᱦᱟᱸᱜᱼᱼ ᱟᱯᱮ ᱪᱟᱥ ᱠᱚᱫᱚ ᱦᱩᱭ ᱜᱚᱫ ᱟᱠᱟᱱᱟ ᱦᱟᱜ᱾
ᱟᱞᱮ ᱥᱮᱫ ᱫᱚ ᱱᱤᱛᱚᱝ ᱫᱚ ᱮᱦᱚᱵ ᱟᱠᱟᱱᱟ ᱛᱚ ᱱᱚᱜᱼᱚᱭ ᱱᱤᱛᱚᱝ ᱟᱞᱮᱥᱮᱫ ᱫᱚ ᱚᱱᱟ ᱢᱟᱨᱥᱟᱞ ᱠᱚ ᱢᱮᱱᱟᱜ ᱠᱷᱟᱹᱛᱤᱨ ᱛᱮ ᱪᱟᱥᱵᱟᱥ ᱫᱚᱼᱼ ᱟᱹᱰᱤ ᱡᱳᱨᱜ ᱥᱩᱵᱤᱫᱷᱟ ᱧᱚᱜ ᱜᱮᱭᱟ ᱱᱤᱛᱚᱝ ᱫᱚ ᱛᱚᱲᱟ᱾ ᱠᱚᱞᱮ ᱪᱟᱥ ᱠᱟᱫᱟ ᱦᱟᱸᱜ ᱟᱨ ᱠᱤᱪᱷᱩ ᱫᱤᱱ ᱯᱚᱨᱮ ᱠᱷᱟᱱ ᱜᱮ ᱦᱟᱸᱜ ᱢᱤᱫ ᱢᱟᱥ ᱯᱚᱨᱮᱼᱼ ᱠᱟᱱ ᱜᱮ ᱦᱟᱜ ᱟᱞᱮ ᱫᱚ ᱦᱩᱲᱩ ᱪᱟᱥ ᱦᱩᱭᱩᱜ ᱛᱟᱞᱮᱭᱟ᱾
ᱦᱚᱭ ᱦᱚᱭ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱟᱨ ᱱᱚᱣᱟᱼᱼ ᱱᱚᱜᱼᱚᱭ ᱡᱮ ᱟᱵᱚᱣᱟᱜ ᱡᱟᱦᱟᱸᱟᱸ ᱥᱟᱱᱛᱟᱲ ᱥᱚᱢᱟᱡᱽ ᱛᱤᱱᱟᱹᱜ ᱜᱟᱱ ᱞᱟᱦᱟ ᱟᱠᱟᱱ ᱛᱟᱵᱚᱱᱟ ᱚᱱᱠᱟ ᱩᱭᱦᱟᱹᱨ ᱵᱵᱚᱱᱟᱛᱮ ᱞᱟᱹᱭ ᱫᱟᱲᱮᱭᱟᱜᱼᱟᱢ
ᱦᱮᱸ ᱟᱵᱚᱣᱟᱜ ᱥᱚᱢᱟᱡᱽ ᱥᱟᱱᱛᱟᱞ ᱥᱚᱢᱟᱡᱽ ᱫᱚ ᱟᱹᱰᱤ ᱜᱟᱱ ᱜᱮ ᱞᱟᱦᱟ ᱟᱠᱟᱱᱟ᱾ ᱛᱚ ᱡᱟᱦᱟᱸ ᱞᱟᱹᱭ ᱞᱮᱠᱷᱟᱱ ᱫᱚ ᱱᱤᱛᱚᱝ ᱫᱚ ᱟᱯᱟᱛᱚ ᱱᱤᱛᱚᱝ ᱪᱟᱞᱟᱜ ᱠᱟᱱ ᱜᱮᱭᱟ᱾ ᱚᱛᱚᱱ ᱦᱚᱸ ᱢᱟᱱᱮ ᱪᱟᱞᱟᱜ ᱠᱟᱱ ᱜᱮᱭᱟ ᱞᱮᱛᱟᱲ ᱜᱮ ᱢᱮᱱᱟᱜᱼᱟ᱾
ᱦᱩᱭ
ᱛᱚ ᱢᱟᱱᱮ ᱯᱩᱨᱟᱹᱴᱟᱜ ᱜᱮ ᱟᱹᱣᱨᱤ ᱠᱚᱢᱯᱞᱤᱴᱚᱜ ᱛᱟᱵᱚᱱᱟ ᱟᱵᱚᱣᱟᱜ ᱥᱟᱱᱛᱟᱞ ᱥᱚᱢᱟᱡᱽ ᱱᱤᱛ ᱦᱚᱸ, ᱢᱟᱱᱮ ᱠᱤᱪᱷᱩᱴᱟ ᱱᱚᱜᱼᱚᱭ ᱱᱤᱛᱦ ᱦᱚᱸᱼᱼ ᱢᱟᱱᱮ ᱛᱟᱣ ᱯᱩᱨᱟᱹᱴᱟᱜ ᱜᱮ ᱚᱨᱫᱷᱮᱠ ᱫᱚ ᱤᱭᱟᱹᱣ ᱠᱟᱱᱟ ᱯᱩᱨᱟᱹᱣ ᱠᱟᱱᱟ᱾
ᱦᱮᱸ
ᱛᱚ ᱱᱤᱛᱚᱜ ᱟᱹᱣᱨᱤ ᱢᱟᱱᱮ ᱪᱟᱞᱟᱜ ᱠᱟᱱ ᱜᱮᱭᱟ ᱟᱹᱰᱤᱜᱟᱱ ᱢᱮᱱᱟᱜ ᱠᱚᱣᱟ ᱜᱚᱝᱠᱼᱼ ᱜᱮ ᱛᱟᱠᱚ ᱱᱤᱛᱦᱚᱸ ᱚᱱᱟ ᱨᱮᱠᱚ ᱪᱷᱩᱴᱟᱹᱣ ᱟᱠᱟᱱᱟ ᱠᱚ
ᱦᱳᱭᱼᱼ
ᱡᱮᱢᱚᱱ ᱟᱹᱰᱤ ᱱᱟᱭᱼᱱᱟᱯᱟᱭ ᱛᱮ ᱟᱵᱚᱣᱟᱜ ᱥᱟᱱᱛᱟᱞ ᱥᱚᱢᱟᱡ ᱪᱟᱞᱟᱜ ᱢᱟ᱾
ᱦᱳᱭ ᱦᱳᱭ ᱟᱹᱰᱤ ᱱᱟᱯᱟᱭ ᱠᱟᱛᱷᱟ᱾
ᱟᱫᱚ ᱦᱟᱸᱜ ᱟᱵᱚ ᱦ ᱱᱚᱣᱟ ᱵᱟᱨᱮ ᱛᱮ ᱱᱚᱣᱟᱧ ᱞᱟᱹᱭ ᱥᱟᱱᱟ ᱤᱧ ᱦᱚᱸ ᱡᱮ ᱱᱚᱜᱚᱭ ᱥᱟᱱᱛᱟᱲ ᱥᱚᱢᱟᱡ ᱨᱮᱭᱟᱜ ᱠᱤᱪᱷᱩ ᱜᱟᱱ ᱞᱟᱦᱟ ᱟᱠᱟᱱ ᱛᱟᱵᱚᱱᱟ ᱟᱫᱚ ᱱᱚᱜᱚᱭ ᱟᱵᱚᱣᱟᱜᱼᱼ ᱞᱟᱦᱟ ᱞᱟᱦᱟ ᱥᱟᱶᱛᱮ ᱟᱵᱚᱨ ᱨᱮᱱᱟᱜ ᱡᱟᱦᱟᱸᱭᱼᱼ ᱯᱟᱹᱴᱷᱩᱣᱟᱹ ᱠᱚ ᱢᱮᱱᱟᱜ ᱠᱚᱣᱟ ᱩᱱᱠᱩ ᱠᱚ ᱱᱚᱜᱼᱚ ᱱᱟ ᱟᱵᱚᱣᱟᱜ ᱟᱭᱳ ᱟᱲ ᱟᱲᱟᱝ ᱛᱮ ᱯᱟᱲᱦᱟᱜ ᱨᱮᱱᱟᱜ ᱥᱩᱡᱳᱜᱽ ᱥᱩᱵᱤᱫᱷᱟ ᱠᱚ ᱧᱟᱢ ᱠᱟᱫᱟ ᱦᱟᱸᱜ ᱟᱫᱚ ᱚᱱᱟ ᱫᱚ ᱟᱹᱰᱤ ᱜᱚᱨᱚᱵᱽᱟᱱ ᱠᱟᱛᱷᱟ ᱠᱟᱱᱟ᱾ ᱟᱫᱚ ᱦᱟᱸᱜ ᱱᱚᱜᱼᱚᱭ ᱟᱵᱚ ᱛᱤᱱᱟᱹᱜ ᱜᱟᱱ ᱠᱚ ᱯᱟᱲᱦᱟᱜ ᱠᱟᱱ ᱛᱟᱵᱚᱱᱟ ᱩᱱᱼᱼ ᱩᱱᱠᱩ ᱠᱚ ᱞᱟᱹᱜᱤᱫ ᱛᱮ ᱱᱟᱦᱟᱜ ᱦᱟᱸᱜ ᱠᱚᱞᱮᱡᱽ ᱥᱠᱩᱞ ᱠᱚ ᱠᱷᱩᱞᱟᱹᱣ ᱟᱠᱟᱱᱟ ᱟᱫᱚ ᱱᱚᱣᱟ ᱠᱚ ᱟᱹᱰᱤ ᱢᱚᱱᱮᱱᱟᱜ ᱴᱷᱟᱶ ᱵᱚᱱ ᱧᱟᱢ ᱟᱠᱟᱫᱟ ᱟᱫᱚ ᱚᱱᱟ ᱜᱮ ᱛᱤᱱᱟᱹᱜ ᱜᱟᱱ ᱟᱵᱚᱨᱮᱱ ᱢᱟᱹᱭ ᱵᱟᱵᱟ ᱛᱟᱠᱚ ᱢᱮᱱᱟᱜ ᱠᱚᱣᱟ ᱩᱱᱠᱩ ᱮᱢ ᱮ ᱵᱤᱭᱮ ᱠᱚ ᱯᱟᱥ ᱠᱮᱫᱟ ᱟᱫᱚ ᱦᱜ ᱱᱤᱛᱚᱜ ᱱᱟᱟᱜ ᱱᱚᱼᱼ ᱟᱛᱨᱟ ᱦᱚᱨ ᱨᱮ ᱢᱮᱱᱟᱜ ᱠᱟᱜ ᱠᱚᱣᱟ ᱦᱚᱜᱼᱚ ᱱᱚᱣᱟ ᱱᱤᱭᱟᱹᱮᱛᱮ ᱠᱤᱪᱷᱩ ᱚᱝ ᱟ ᱵᱟᱹᱧ ᱤᱭᱟᱹ ᱫᱟᱲᱮᱭᱟᱜ ᱠᱟᱱᱟ ᱠᱟᱛᱷᱟ ᱱᱚᱜᱼᱚ ᱱᱸᱰᱮ ᱠᱟᱱᱟ ᱟᱫᱚ ᱡᱟᱦᱟᱸ ᱠᱚ ᱚᱱᱠᱟ ᱵᱟᱲᱟᱭ ᱛᱮᱱᱟᱜ ᱠᱟᱜ ᱠᱷᱟᱱ ᱢᱟᱥᱮ ᱞᱟᱹᱭ ᱛᱟᱞᱟᱝ ᱢᱮ ᱚᱱᱟ ᱵᱟᱨᱮᱛᱮ ᱠᱟᱹᱴᱤᱡ
ᱛᱚ ᱢᱮᱱᱟᱜ ᱫᱚ ᱢᱮᱱᱟᱜ ᱜᱮᱭᱟ ᱚᱱᱠᱟ ᱥᱩᱠ ᱥᱩᱵᱤᱫᱷᱟ ᱫᱚ ᱛᱟᱣ ᱱᱤᱛᱚᱝ ᱟᱯᱟᱛᱚ ᱢᱟᱱᱮ ᱚᱱᱟ ᱫᱚ ᱱᱤᱛ ᱦᱚᱸ ᱪᱟᱞᱟᱜ ᱠᱟᱱ ᱜᱮᱭᱟ ᱛᱚᱡᱟ ᱱᱚᱜᱼᱚᱭ ᱟᱵᱚᱨᱮᱱ ᱡᱟᱦᱟᱸ ᱱᱤᱛᱚᱝ ᱢᱮᱱᱟᱜ ᱠᱚᱣᱟ ᱥᱮ ᱤᱧ ᱛᱟᱭᱱᱚᱢ ᱨᱮ ᱡᱟᱦᱟᱸᱭ ᱵᱟᱹᱭ ᱢᱟᱱᱮ ᱵᱷᱟᱭ ᱛᱟᱠᱚ ᱢᱮᱱᱟᱜ ᱠᱚᱣᱟ ᱵᱟᱹᱵᱩ ᱛᱟᱠᱚ ᱢᱮᱱᱟᱜ ᱠᱚᱣᱟ ᱛᱚ ᱱᱩᱠᱩ ᱞᱟᱹᱜᱤᱫ ᱦᱚᱸ ᱛᱚ ᱞᱟᱦᱟ ᱡᱟᱦᱟᱸ ᱥᱚᱢᱟᱡᱽ ᱪᱟᱞᱟᱣ ᱠᱟᱱᱟ ᱛᱚ ᱛᱟᱯᱚᱨ ᱫᱚ ᱪᱟᱞᱟᱜ ᱜᱮᱭᱟ ᱢᱟᱱᱮ ᱧᱟᱢ ᱜᱮᱭᱟ ᱠᱚ ᱥᱩᱡᱳᱜ ᱥᱩᱵᱤᱫᱷᱟ ᱠᱚ ᱧᱟᱢ ᱜᱮᱭᱟ ᱛᱚ ᱱᱚᱣᱟ ᱜᱮ ᱤᱧ ᱩᱱᱟᱹᱜ ᱤᱧ ᱦᱚᱧ ᱞᱟᱹᱭ ᱪᱚᱭᱮᱭᱟ ᱡᱮ ᱵᱟᱝᱟ ᱡᱮᱢᱚᱱ ᱩᱥᱟᱹᱨᱟ ᱛᱮᱠᱚ ᱠᱚᱨᱟᱣ ᱢᱟ ᱟᱨ ᱠᱚ ᱧᱟᱢ ᱢᱟ ᱱᱚᱣᱟᱜᱮ ᱵᱷᱟᱹᱜᱤ ᱠᱟᱛᱷᱟ ᱠᱟᱱᱟ ᱡᱮ ᱧᱟᱢ ᱞᱮᱠᱷᱟᱱ ᱠᱚ ᱟᱠ ᱟᱠᱚᱣᱟᱜ ᱜᱮ ᱰᱟᱦᱟᱨ ᱵᱷᱟᱹᱜᱤ ᱱᱟᱯᱟᱭ ᱛᱮ ᱪᱟᱞᱟᱜ ᱛᱟᱠᱚᱣᱟ
ᱚ ᱟᱹᱰᱤ ᱟᱹᱰᱤ ᱢᱟᱹᱱ ᱟᱱᱟᱜ ᱠᱟᱛᱷᱟᱢ ᱞᱟᱹᱭ ᱠᱮᱜᱼᱟ ᱚᱱᱚᱣᱟ ᱠᱚᱫᱚ ᱟᱨ ᱱᱟᱦᱟᱜ ᱱᱚᱜᱼᱚᱭ ᱟᱵᱚᱣᱟᱜ ᱡᱟᱦᱟᱸ ᱦᱩᱞ ᱢᱟᱦᱟ ᱵᱚᱱ ᱦᱩᱭ ᱦᱚᱪᱚᱭᱟ ᱱᱟᱦᱟᱜ ᱦᱮᱸ ᱟᱫᱚ ᱚᱱᱟ ᱦᱩᱞ ᱢᱟᱦᱟ ᱚᱱᱟ ᱫᱚ ᱱᱟᱦᱟᱜ ᱚᱠᱟ ᱫᱤᱱ ᱵᱚᱱ ᱦᱩᱭ ᱚᱪᱚ ᱞᱮᱠᱷᱟᱱ ᱱᱟᱯᱟᱭ ᱠᱚᱜᱼᱟ ᱢᱟᱥᱮ?
ᱟᱵᱚᱣᱟᱜ ᱦᱩᱞ ᱢᱟᱦᱟ ᱫᱚ ᱱᱚᱜᱼᱚᱭ ᱛᱤᱨᱤᱥᱮ ᱡᱩᱱ ᱨᱮ ᱦᱩᱭᱩᱜ ᱠᱟᱱᱟ᱾
ᱦᱳᱭ ᱦᱳᱭ ᱦᱳᱭ
ᱟᱵᱚᱣᱟᱜ ᱛᱤᱨᱤᱥᱟ ᱡᱩᱱ ᱨᱮ ᱦᱩᱭᱩᱜ ᱠᱟᱱᱟ ᱡᱟᱦᱟᱸ ᱥᱤᱫᱩ ᱠᱟᱹᱱᱩ ᱛᱟᱹᱠᱤᱱᱟᱜ ᱦᱩᱞ ᱢᱟᱦᱟ᱾ ᱛᱚ ᱱᱚᱜᱤᱭᱟᱹ ᱛᱤᱨᱤᱥᱮ ᱡᱩᱱ ᱫᱤᱱ ᱨᱮᱜᱮ ᱦᱩᱭᱩᱜ ᱠᱟᱱᱟ ᱡᱩᱱ ᱢᱟᱥ ᱨᱮᱱᱟᱜ ᱛᱤᱨᱤᱥ ᱛᱟᱹᱨᱤᱠᱷ
ᱚ ᱦᱳᱭ ᱦᱳᱭ ᱟᱫᱚ ᱱᱚᱜᱚ ᱱᱚᱣᱟ ᱟᱵᱚ ᱥᱟᱱᱛᱟᱲ ᱥᱚᱢᱟᱡᱽ ᱨᱮ ᱟᱫᱚ ᱦᱟᱸᱜ ᱢᱟᱹᱱ ᱞᱮᱠᱟᱛ ᱫᱟ ᱦᱟᱢᱮᱴ ᱠᱟᱛᱮ ᱯᱟᱞᱮ ᱱᱚᱜᱼᱚ ᱱᱚᱣᱟ ᱟᱵᱚ ᱫᱤᱥᱚᱢ ᱯᱷᱩᱨᱜᱟᱹᱞᱟᱠᱟᱱ ᱱᱟᱜ ᱥᱤᱫᱩ ᱠᱟᱱᱩ ᱚᱸ ᱪᱮᱫ ᱵᱮ ᱱᱩᱜᱩ ᱱᱩᱠᱩ ᱠᱚᱠᱚ ᱛᱟᱦᱮᱸ ᱠᱟᱱᱛᱮ ᱟᱵᱚᱣᱟᱜ ᱫᱤᱥᱚᱢ ᱱᱟᱜ ᱠᱚ ᱡᱤᱛᱠᱟᱹᱨ ᱟᱠᱟᱫ ᱛᱟᱵᱚᱱᱟ ᱟᱹᱰᱤ ᱜᱚᱨᱚᱵᱽ ᱟᱱᱟᱜ ᱠᱟᱛᱷᱟ ᱠᱟᱱᱟ ᱦᱚᱱᱚᱜᱟ ᱠᱚ ᱫᱤᱱ ᱨᱮᱫᱚ ᱟᱵᱚ ᱮ ᱡᱟᱦᱟᱸ ᱫᱤᱱᱟᱜ ᱦᱩᱞ ᱢᱟᱦᱟ ᱵᱚᱱ ᱢᱟᱱᱟᱣᱟ ᱜᱚᱨᱚᱵ ᱵᱚᱱᱟᱜ ᱦᱩᱞ ᱢᱟᱦᱟ ᱡᱟᱦᱟᱸ ᱨᱮᱱᱟᱜ ᱟᱫᱚ ᱚᱱᱟ ᱫᱚ ᱢᱤᱫ ᱞᱮᱠᱟᱛᱮᱫᱚ ᱢᱮᱱ ᱜᱟᱱᱚᱜᱼᱟ ᱟ ᱟᱹᱰᱤ ᱜᱚᱨᱚᱵᱟᱱ ᱜᱮ ᱟᱨᱮ ᱮ ᱨᱟᱹᱥᱠᱟᱹ ᱟᱱᱟᱜ ᱠᱟᱱ ᱜᱮ ᱦᱳᱭ ᱦᱳᱭ ᱦᱳᱭ ᱟᱫᱚ ᱢᱤᱫ ᱞᱮᱠᱟ ᱛᱮᱦᱚᱸ ᱱᱚᱣᱟ ᱞᱟᱹᱭ ᱜᱟᱱᱚᱜᱼᱟ ᱡᱮ ᱨᱟᱹᱥᱠᱟᱹ ᱫᱚ ᱵᱟᱝ ᱱᱚᱣᱟ ᱫᱚ ᱟᱵᱚ ᱪᱤᱨᱜᱟᱹᱞ ᱵᱚᱱ ᱧᱟᱢ ᱟᱠᱟᱫ ᱞᱟᱦᱟ ᱨᱮ ᱡᱟᱦᱟᱸ ᱟᱵᱚᱣᱟᱜ ᱡᱟᱦᱟᱸ ᱟᱸᱥ ᱢᱮᱴᱟᱣ ᱨᱮᱱᱟᱜ ᱢᱤᱫ ᱞᱮᱠᱟᱛᱮ ᱞᱟᱹᱭ ᱜᱟᱱᱚᱜᱼᱟ᱾
ᱦᱮᱸ ᱦᱮᱸ ᱦᱮᱸ
ᱦᱚᱜᱚ ᱱᱟ ᱠᱚ ᱟᱵᱚ ᱵᱚᱱ ᱵᱟᱲᱟᱭ ᱧᱟᱢ ᱠᱟᱫ ᱛᱮ ᱟᱵᱚ ᱱᱚᱜᱚᱵᱚᱱ ᱦᱩᱭ ᱪᱚᱭᱫᱟ ᱟᱫᱚ ᱟᱵᱚᱨᱮᱱ ᱡᱟᱦᱟᱸᱭ ᱦᱟᱜ ᱢᱮᱱᱟᱜ ᱠᱚ ᱛᱟᱵᱚᱱᱟ ᱞᱟᱛᱟᱨ ᱡᱟᱦᱟ ᱵᱮᱨᱮᱱ ᱡᱟᱦᱟ ᱟᱵᱚ ᱨᱮᱱ ᱢᱟᱹᱭ ᱵᱟᱹᱵᱩ ᱛᱟᱠᱚ ᱦᱚᱜᱚ ᱱᱩᱠᱩ ᱦᱚ ᱟᱵᱚ ᱵᱚᱱ ᱧᱮᱞ ᱥᱮᱬᱟ ᱦᱚᱪᱚ ᱠᱟᱣᱟ ᱟᱨ ᱱᱚᱜᱼᱚᱭ ᱡᱮ ᱟᱵᱚᱣᱟᱜ ᱟ ᱨᱩ ᱚᱲᱚᱝ ᱨᱩ ᱚᱨᱚᱝ ᱠᱚ ᱢᱮᱱᱟᱜ ᱛᱟᱵᱚᱱᱟ ᱚᱱᱟ ᱠᱚ ᱡᱮᱢᱚᱱ ᱟᱵᱚ ᱵᱷᱟᱹᱜᱤ ᱴᱷᱤᱠ ᱵᱚᱱ ᱞᱟᱹᱭ ᱥᱮᱸᱲᱟ ᱟᱠᱚ ᱢᱮ ᱚᱱᱟ ᱤᱧ ᱟᱨᱫᱟᱥ ᱤᱧ ᱫᱚᱦᱚᱭᱟ ᱟᱫᱚ ᱦᱟᱸᱜ ᱟᱯᱮ ᱥᱮᱫ ᱫᱚ ᱟᱯᱮ ᱥᱮᱱ ᱫᱚ ᱡᱟᱦᱟᱸ ᱢᱟᱹᱭ ᱵᱟᱹᱵᱩ ᱠᱚ ᱩᱱᱠᱩ ᱪᱮᱫᱠᱟ ᱨᱩ ᱠᱚ ᱵᱟᱲᱟᱭᱟ ᱥᱮ ᱵᱟᱝ?
ᱦᱮᱸ ᱵᱟᱰᱟᱭᱟᱠᱚ ᱛᱚ ᱟᱹᱰᱤ ᱢᱚᱸᱡᱽ ᱮᱢ ᱨᱚᱲ ᱠᱮᱫᱟ ᱱᱤᱭᱟᱹ ᱟᱹᱰᱤ ᱟᱹᱰᱤ ᱫᱟᱢᱟᱱ ᱠᱟᱛᱷᱟ ᱛᱚ ᱵᱷᱟᱹᱜᱤ ᱜᱮ ᱛᱚ ᱦᱮᱸ ᱟᱞᱮ ᱨᱮᱱ ᱢᱟᱹᱭ ᱵᱟᱹᱵᱩ ᱛᱟᱠᱚ ᱫᱚᱠᱚ ᱵᱟᱰᱟᱭ ᱜᱮᱭᱟ ᱟᱨ ᱵᱟᱰᱟᱭ ᱫᱚ ᱪᱮᱫ? ᱱᱚᱜᱼᱚ ᱱᱤᱭᱟᱹ ᱤᱫᱤ ᱠᱟᱛᱮᱜ ᱦᱚᱸ ᱡᱮ ᱱᱚᱜ ᱮᱢ ᱞᱟᱹᱭ ᱠᱮᱫ ᱟᱵᱚ ᱵᱚᱱ ᱱᱤᱭᱟᱹ ᱵᱚᱱ ᱠᱚᱨᱟᱣᱮᱫ ᱠᱟᱱ ᱠᱷᱟᱱ ᱟᱵᱚᱨᱮᱱ ᱢᱟᱹᱭ ᱵᱟᱹᱭ ᱛᱟᱠᱚ ᱢᱟᱱᱮ ᱧᱮᱞᱟᱠᱚ ᱥᱮᱠᱚ ᱪᱮᱫᱟ ᱛᱚ ᱱᱚᱣᱟ ᱫᱚ ᱵᱷᱟᱹᱜᱤ ᱠᱟᱛᱷᱟ ᱠᱟᱱ ᱜᱮᱭᱟ ᱟᱵᱚ ᱵᱚᱱ ᱵᱚᱱ ᱠᱚᱨᱟᱣᱟ ᱥᱮᱵᱚᱱ ᱧᱮᱞ ᱦᱚᱪᱚ ᱞᱮᱠᱚ ᱠᱷᱟᱱ ᱥᱮ ᱟᱠᱚ ᱠᱚ ᱪᱮᱫᱟ ᱥᱮᱸᱲᱟᱭᱟ ᱠᱚ ᱡᱮ ᱚᱠᱟᱞᱮᱠᱟ ᱢᱟᱱᱮ ᱛᱤᱨᱤᱥᱟ ᱡᱩᱱ ᱨᱮᱠᱚ ᱢᱟᱱᱟᱣᱫᱟ ᱪᱮᱫ ᱠᱚ ᱪᱤᱠᱟᱹᱭᱮᱫᱟ ᱢᱟᱱᱮ ᱱᱚᱣᱟᱴᱟᱜ ᱢᱟᱱᱮ ᱡᱟᱦᱟᱸ ᱢᱮᱱᱟᱜᱼᱟ ᱱᱤᱭᱚᱢ ᱴᱟᱜ
ᱦᱳᱭ ᱦᱳᱭ
ᱛᱚ ᱱᱤᱭᱟᱹ ᱧᱮᱞ ᱠᱟᱛᱮᱜ ᱜᱮᱠᱚ ᱪᱮᱫ ᱟᱠᱚ ᱟᱨᱠᱚ ᱥᱮᱸᱲᱟᱭᱟ ᱛᱚ ᱟᱠᱚ ᱦᱚᱸ ᱞᱟᱦᱟ ᱫᱤᱱᱨᱮ ᱡᱮ ᱱᱤᱭᱟᱹ ᱫᱷᱟᱯ ᱟᱨ ᱟᱠᱚ ᱛᱟᱠᱚ ᱨᱮᱱ ᱢᱟᱹᱭ ᱵᱟᱹᱵᱩ ᱛᱟᱠᱚ ᱠᱚ ᱛᱟᱦᱮᱱᱟ ᱤᱱᱠᱟ ᱜᱮᱠᱚ ᱪᱮᱫ ᱤᱫᱤᱭᱟ ᱛᱚ ᱱᱚᱜᱼᱚ ᱱᱤᱭᱟᱹ ᱠᱟᱱ ᱜᱮᱭᱟ ᱠᱟᱛᱷᱟ
ᱟᱫᱚ ᱦᱟᱸᱜ ᱱᱚᱜᱼᱚ ᱱᱚᱣᱟ ᱠᱚ ᱨᱩ ᱚᱨᱚᱝ ᱠᱚᱫᱚ ᱱᱟᱜ ᱟᱵᱚ ᱵᱚᱱ ᱥᱮᱸᱲᱟ ᱟᱠᱚ ᱢᱟ ᱡᱮᱢᱚᱱ ᱵᱟᱵᱚᱱ ᱵᱟᱲᱟᱭᱟ ᱡᱟᱦᱟᱸᱭ ᱠᱚ ᱵᱟᱠᱚ ᱵᱟᱲᱟᱭᱟ ᱩᱱᱠᱩ ᱫᱚ ᱞᱟᱹᱭ ᱥᱮᱸᱲᱟ ᱟᱠᱚ ᱛᱟᱨᱯᱚᱨᱮ ᱡᱟᱦᱟᱸ ᱟᱵᱚᱣᱟᱜ ᱨᱮᱜᱟᱲᱟ ᱢᱮᱱᱟᱜ ᱛᱟᱵᱚᱱᱟ ᱴᱟᱢᱟᱠ ᱢᱮᱱᱟᱜ ᱟᱠᱟᱫ ᱛᱟᱵᱚᱱᱟ ᱛᱩᱢᱫᱟᱜ ᱢᱮᱱᱟᱜ ᱟᱠᱟᱫ ᱛᱟᱵᱚᱱᱟ ᱦᱚᱜᱼᱱᱟ ᱠᱚ ᱨᱩ ᱠᱚᱦᱚᱸ ᱥᱮᱸᱲᱟ ᱟᱠᱚᱢᱟ ᱟᱵᱚᱨᱮᱱ ᱡᱟᱦᱟᱸ ᱢᱟᱹᱭ ᱵᱟᱹᱵᱩ ᱛᱟᱠᱚ ᱢᱮᱱᱟᱜ ᱠᱚᱣᱟ ᱟᱫᱚ ᱦᱚᱸᱜ ᱱᱚᱣᱟ ᱠᱚ ᱥᱮᱸᱲᱟ ᱠᱚᱨᱛᱮ ᱜᱮ ᱟᱵᱚ ᱵᱚᱱ ᱞᱟᱹᱭ ᱟᱠᱚᱣᱟ ᱡᱚᱫᱤ ᱩᱱᱠᱩ ᱦᱚᱸᱵᱚᱱ ᱥᱮᱸᱲᱟ ᱟᱠᱚᱣᱟ ᱛᱟᱦᱚᱞᱮ ᱠᱷᱟᱱ ᱟᱵᱚᱨᱮᱱ ᱡᱟᱦᱟᱸᱭ ᱢᱟᱹᱭ ᱵᱟᱹᱵᱩ ᱢᱮᱱᱟᱜ ᱠᱚᱣᱟ ᱩᱱᱠᱩ ᱠᱚᱫᱚ ᱛᱩᱢᱫᱟᱜ ᱨᱩ ᱠᱚᱫᱚ ᱦᱤᱲᱤᱧ ᱫᱟᱠᱚ ᱵᱟᱹᱭ ᱵᱟᱹᱭ ᱛᱮᱫᱚ ᱱᱚᱜᱼᱚᱭ ᱡᱮ ᱱᱤᱛᱚᱜ ᱚᱱᱟ ᱱᱤᱭᱮᱛᱮ ᱪᱟᱹᱞᱩ ᱟᱠᱟᱱ ᱡᱟᱦᱟᱸ ᱦᱮᱱᱟᱜ ᱚᱸᱜ ᱯᱨᱳᱜᱨᱟᱢ ᱠᱚ ᱦᱩᱭ ᱦᱚᱪᱚᱭᱮᱫᱟ ᱱᱚᱜᱼᱚ ᱱᱚᱣᱟ ᱠᱚᱫᱚ ᱢᱤᱫ ᱞᱮᱠᱟᱛᱮ ᱟᱹᱰᱤ ᱵᱟᱹᱲᱤᱡ ᱦᱚᱨ ᱨᱮᱠᱚ ᱪᱟᱞᱟᱜ ᱠᱟᱱ ᱞᱮᱠᱟ ᱫᱤᱥᱟᱹᱜ ᱠᱟᱱᱟ ᱟᱫᱚ ᱦᱟᱸᱜ ᱚᱱᱟ ᱜᱮᱴᱮᱡ ᱥᱚᱢᱚᱥᱟ ᱵᱚ ᱛᱟᱞᱟᱨᱮ ᱥᱤᱨᱡᱟᱹᱣ ᱟᱠᱟᱱᱟ
ᱟᱹᱰᱤ ᱱᱟᱯᱟᱭ ᱠᱟᱛᱷᱟ ᱜᱮᱢ ᱞᱟᱹᱭ ᱠᱮᱫᱟ ᱱᱚᱜᱼᱚ ᱱᱤᱭᱟᱹᱜᱮ ᱡᱮ ᱱᱚᱜᱼᱚᱭ ᱡᱮ ᱟᱵᱚ ᱡᱮ ᱥᱟᱱᱛᱟᱞ ᱥᱚᱢᱟᱡᱽ ᱨᱮ ᱮᱸᱜ ᱮᱱᱮᱡ ᱥᱮᱨᱮᱧ ᱫᱟᱠᱚ ᱥᱮ ᱰᱤᱡᱮ ᱛᱮᱠᱚ ᱮᱱᱮᱡ ᱠᱟᱱᱟ ᱛᱩᱢᱫᱟᱜ ᱵᱟᱝ ᱨᱩ ᱠᱟᱛᱮ ᱛᱮ ᱟᱨ ᱟᱵᱚᱣᱟᱜ ᱫᱚ ᱦᱩᱭᱩᱜ ᱠᱟᱱᱟ ᱛᱩᱢᱫᱟᱜ ᱴᱟᱢᱟᱠ ᱟᱸ ᱨᱮᱜᱽᱲᱟ ᱠᱚ ᱚᱱᱟ ᱱᱤᱭᱟᱹ ᱢᱮᱱᱟᱜᱼᱟ ᱮᱱᱮᱡ ᱟᱵᱚᱱ ᱨᱟᱹᱥᱠᱟᱹᱭᱟᱵᱚᱱ ᱚᱱᱟ ᱥᱮᱨᱮᱧ ᱟᱵᱚᱱ ᱟᱨ ᱱᱚᱜᱼᱚᱭ ᱱᱤᱭᱟᱹ ᱜᱮ ᱛᱚ ᱡᱟᱞᱟ ᱡᱮ ᱟᱵᱚᱨᱮᱱ ᱢᱟᱱᱮ ᱱᱤᱭᱟᱹ ᱚᱱᱟ ᱛᱩᱢᱫᱟᱜ ᱴᱟᱢᱟᱠ ᱵᱟᱝ ᱤᱭᱟᱹ ᱨᱩ ᱠᱟᱛᱮᱫ ᱰᱤᱡᱮ ᱛᱮᱠᱚ ᱮᱱᱮᱡ ᱠᱟᱱᱟ ᱱᱚᱜᱼᱚᱭ ᱱᱤᱭᱟᱹ ᱠᱟᱱ ᱜᱮᱭᱟ ᱛᱚ ᱟᱵᱚ ᱠᱚᱨᱟᱣ ᱞᱮᱠᱷᱟᱱ ᱟᱵᱚᱨᱮᱱ ᱢᱟᱹᱭ ᱵᱟᱹᱵᱩ ᱛᱟᱠᱚ ᱠᱚ ᱵᱟᱲᱟᱭ ᱧᱟᱢᱟ ᱡᱮ ᱵᱟᱝ-ᱟ ᱫᱟᱫᱟ ᱛᱟᱠᱚ ᱫᱚᱠᱚ ᱛᱩᱢᱫᱟᱜ ᱴᱟᱢᱟᱠ ᱛᱮᱠᱚ ᱨᱮᱜᱽᱲᱟ ᱛᱮᱠᱚ ᱮᱱᱮᱡ ᱞᱮᱱᱟ ᱠᱚ ᱥᱮᱨᱮᱧ ᱞᱮᱫᱟ ᱠᱚ ᱛᱚ ᱟᱵᱚ ᱦᱚᱸ ᱱᱤᱝᱠᱟ ᱵᱚᱱ ᱠᱚᱨᱟᱣᱟ ᱛᱚ ᱱᱚᱜᱼᱚ ᱱᱤᱭᱟᱹ ᱠᱟᱱ ᱜᱮᱭᱟ ᱡᱮ ᱵᱟᱝᱟ ᱡᱮ ᱫᱟᱫᱟ ᱛᱮᱠᱚ ᱠᱚᱨᱟᱣ ᱞᱮᱼᱟ
ᱦᱳᱭ ᱦᱳᱭ ᱦᱳᱭ ᱦᱚᱸ ᱟᱹᱰᱤ ᱢᱟᱨᱟᱝ ᱠᱟᱛᱷᱟᱢ ᱞᱟᱹᱭ ᱠᱮᱫᱟ ᱦᱚᱜᱚᱱᱟ ᱠᱚᱫᱚ ᱪᱮᱫ ᱫᱚᱨᱠᱟᱨ ᱟᱨ ᱵᱟᱝᱠᱷᱟᱱ ᱱᱚᱜ ᱱᱟ ᱡᱷᱤᱤᱠᱟᱹ ᱱᱟᱜᱽᱬᱮ ᱫᱚᱝ ᱦᱚᱸᱜᱼᱚ ᱱᱚᱣᱟ ᱠᱚ ᱨᱩ ᱠᱚ ᱪᱮᱫ ᱟᱠᱚᱣᱟᱵᱚᱱ ᱥᱮᱨᱮᱧ ᱠᱚᱵᱚᱱ ᱪᱮᱫ ᱟᱠᱚᱣᱟ ᱵᱟᱠᱷᱟᱱ ᱟᱵᱚᱨᱤᱱ ᱡᱟᱦᱟᱸ ᱦᱟᱜ ᱟ ᱜᱤᱫᱽᱨᱟᱹ ᱠᱚ ᱩᱱᱠᱩ ᱠᱚ ᱟᱵᱚᱨᱮᱱ ᱢᱟᱹᱭ ᱵᱟᱵᱟ ᱛᱟᱠᱚ ᱩᱱᱠᱩ ᱡᱩᱫᱤ ᱵᱟᱠᱚ ᱥᱮᱬᱟᱭᱟ ᱛᱟᱦᱚᱞᱮ ᱠᱷᱟᱱ ᱟᱠᱚ ᱦᱤᱡᱩᱜ ᱠᱟᱱ ᱫᱤᱱ ᱨᱮ ᱟᱠᱚ ᱚᱱᱟ ᱟᱠᱚᱨᱮᱱ ᱜᱤᱫᱽᱨᱟᱹ ᱪᱤᱠᱟᱹᱛᱮᱠᱚ ᱞᱟᱹᱭ ᱫᱟᱲᱮᱭᱟᱠᱚᱣᱟ ᱦᱚᱜᱚᱱᱟ ᱜᱮᱛᱚ ᱟᱹᱰᱤ ᱢᱟᱨᱥᱟᱞ ᱟᱨ ᱞᱟᱦᱟ ᱥᱮᱱᱵᱚᱱ ᱤᱫᱤ ᱠᱚᱢᱟ ᱦᱮᱸ
ᱦᱮᱸ ᱦᱮᱸ
ᱚᱱᱟ ᱡᱚᱛᱚ ᱵᱚᱱ ᱪᱟᱭᱟ ᱟᱫᱚ ᱦᱟᱜ ᱦᱚᱸᱜᱚ ᱱᱚᱣᱟ ᱜᱮ ᱢᱤᱫᱴᱟᱝ ᱟᱹᱰᱤ ᱢᱟᱨᱟᱝ ᱟᱵᱚ ᱛᱟᱞᱟᱨᱮ ᱮᱴᱠᱮᱴᱚᱬᱮ ᱥᱤᱨᱡᱟᱹᱣ ᱠᱟᱱᱟ ᱦᱟᱸᱜ ᱟᱫᱚ ᱦᱚᱜᱚᱱᱟ ᱠᱚ ᱥᱚᱦᱨᱮ ᱠᱚ ᱛᱮᱜᱮ ᱱᱟ ᱟᱵᱚ ᱢᱤᱫᱫᱤᱱ ᱜᱟᱨᱰᱮᱱ ᱠᱚ ᱢᱮᱱᱟᱜ ᱠᱚᱛᱟ ᱵᱚᱱᱟ ᱜᱟᱨᱡᱮᱱ ᱩᱱᱠᱩ ᱠᱚᱵᱚᱱ ᱞᱟᱹᱭ ᱟᱠᱚ ᱢᱟ ᱡᱮ ᱱᱚᱣᱟ ᱟᱵᱚ ᱜᱤᱫᱽᱨᱟᱹ ᱠᱚ ᱡᱮᱢᱚᱱ ᱱᱚᱣᱟ ᱥᱤᱠᱷᱱᱟᱹᱛ ᱵᱚᱱ ᱮᱢᱟ ᱫᱟᱲᱮ ᱟᱠᱚ ᱢᱟ
ᱦᱩᱸ ᱱᱚᱣᱟ ᱢᱟ ᱟᱹᱰᱤ ᱱᱟᱯᱟᱭ ᱠᱟᱛᱷᱟ ᱠᱟᱱ ᱜᱮ ᱱᱚᱣᱟ ᱠᱚ ᱥᱤᱠᱷᱱᱟᱹᱛ ᱵᱚᱱ ᱮᱢᱟ ᱠᱚ ᱠᱷᱟᱱ ᱟᱠᱚ ᱦᱚᱸ ᱵᱷᱟᱹᱜᱤ ᱠᱚ ᱵᱩᱡᱷᱟᱹᱣᱟ ᱥᱮ ᱵᱷᱟᱹᱜᱤ ᱠᱚ ᱡᱟᱦᱟᱸᱭ ᱜᱮᱠᱚ ᱟᱠᱚ ᱦᱚᱸᱠᱚ ᱥᱮᱬᱟ ᱟᱠᱚᱣᱟ ᱱᱚᱜᱚ ᱱᱤᱭᱟᱹ ᱜᱤ ᱱᱟᱯᱟᱭ ᱫᱚ ᱟᱹᱰᱤ ᱱᱟᱯᱟᱭ ᱫᱟᱢᱟᱱ ᱠᱟᱛᱷᱟ ᱜᱮᱢ ᱨᱚᱲ ᱠᱟᱫᱟ ᱱᱤᱭᱟᱹ ᱫᱚ ᱫᱚᱨᱠᱟᱨ ᱠᱟᱱ ᱜᱮᱭᱟ ᱱᱤᱭᱟᱹ ᱡᱩᱫᱤ ᱵᱟᱵᱼᱼ ᱵᱚᱱ ᱠᱟᱹᱢᱤᱭᱟ ᱟᱵᱚ ᱱᱤᱭᱟᱹ ᱡᱩᱫᱤ ᱵᱟᱵᱚᱱ ᱠᱚᱨᱟᱣᱟ ᱵᱟᱵᱚᱱ ᱧᱮᱞ ᱪᱚ ᱠᱚᱣᱟ ᱥᱮ ᱞᱟᱹᱭᱟᱠᱚ ᱦᱩᱭᱩᱜᱼᱟ ᱡᱮ ᱚᱠᱟᱨᱮ ᱵᱷᱩᱞᱩᱜ ᱠᱟᱱᱟ ᱚᱠᱟᱨᱮ ᱴᱷᱤᱠᱚᱜ ᱠᱟᱱᱟ ᱟᱨ ᱱᱤᱭᱟᱹ ᱫᱚ ᱫᱚᱨᱠᱟᱨ ᱠᱟᱱ ᱜᱮᱭᱟ ᱟᱹᱰᱤ ᱢᱚᱡᱽ ᱟᱹᱰᱤ ᱱᱟᱯᱟᱭ ᱵᱮᱱ ᱨᱚᱲ ᱠᱮᱫᱟ ᱛᱚ ᱡᱟᱭᱦᱳᱠ ᱛᱚ ᱱᱤᱭᱟᱹ ᱠᱚᱫᱚ ᱟᱵᱚ ᱟᱹᱰᱤ ᱵᱷᱟᱜᱤ ᱡᱤᱱᱤᱥ ᱵᱚᱱ ᱠᱚᱨᱟᱣᱫᱟ ᱱᱤᱭᱟᱹ ᱫᱚ ᱯᱩᱨᱟᱹ ᱡᱟᱭᱡᱩᱜᱽ ᱫᱷᱟᱹᱨᱤᱡ ᱜᱮ ᱱᱤᱭᱟᱹ ᱫᱚ ᱪᱟᱞᱟᱜᱼᱟ᱾ ᱯᱩᱨᱟᱹ ᱱᱚᱣᱟ ᱫᱚ ᱢᱩᱪᱟᱹᱫ ᱦᱚᱸ ᱵᱟᱹᱱᱩᱜᱼᱟ ᱯᱩᱨᱟᱹ ᱱᱤᱭᱟᱹ ᱫᱚ ᱥᱮᱫᱟᱭ ᱠᱷᱚᱱᱜᱮ ᱦᱟᱯᱲᱟᱢ ᱠᱚᱠᱚ ᱱᱤᱭᱟᱹ ᱠᱚ ᱠᱚᱨᱟᱣ ᱟᱹᱜᱩ ᱠᱟᱜᱛᱮ ᱟᱵᱚ ᱦᱚᱸᱵᱚᱱ ᱠᱚᱨᱟᱣ ᱫᱟ᱾ ᱡᱮᱢᱚᱱ ᱠᱚ ᱪᱮᱫ ᱢᱟ ᱚᱞ ᱟᱹᱰᱤ ᱟᱹᱰᱤ ᱵᱷᱟᱹᱜᱤ ᱠᱟᱛᱷᱟ ᱵᱮᱱ ᱨᱚᱲ ᱠᱮᱫᱟ
ᱦᱳᱭ ᱟᱫᱚ ᱱᱚᱜᱚᱱᱟ ᱠᱚᱦᱚᱸ ᱟᱵᱚ ᱢᱤᱢᱤᱫᱴᱮᱱ ᱠᱟᱛᱷᱟ ᱵᱚᱱ ᱥᱟᱵ ᱨᱟᱠᱟᱵ ᱞᱮᱠᱷᱟᱱ ᱢᱟᱱᱮ ᱟᱵᱚᱨᱤᱱ ᱦᱚᱸ ᱡᱟᱦᱟᱸᱭ ᱢᱟᱹᱭ ᱜᱚᱜᱚ ᱛᱟᱠᱚ ᱢᱮᱱᱟᱜ ᱠᱚᱣᱟ ᱩᱱᱠᱩ ᱠᱚᱦᱚᱸ ᱠᱚ ᱵᱩᱡ ᱧᱟᱢ ᱫᱟᱲᱮᱭᱟᱜᱼᱟ ᱦᱮᱸ
ᱟᱫᱚ ᱦᱟᱸᱜ ᱚᱱᱟ ᱢᱟ ᱠᱟᱛᱷᱟ ᱨᱮᱱᱟᱜ ᱠᱟᱱ ᱜᱮᱭᱟ ᱟᱫᱚ ᱚᱱᱟ ᱵᱟᱨᱮᱛᱮ ᱦᱟᱸᱜ ᱟᱹᱰᱤᱜᱟᱱ ᱢᱮᱱᱟᱜᱼᱟ ᱟᱫᱚ ᱚᱱᱟ ᱠᱚᱫᱚ ᱩᱱᱟᱹᱜ ᱵᱟᱹᱧ ᱵᱟᱲᱟᱭᱟ ᱤᱧ ᱫᱚ ᱱᱟᱦᱟᱜ ᱠᱤᱪᱷᱩ ᱜᱟᱱ ᱫᱚ ᱟᱫᱚ ᱚ ᱟᱨ ᱡᱟᱦᱟᱱᱟᱜ ᱚᱱᱠᱟᱱᱟᱜ ᱠᱩᱠᱞᱤ ᱠᱚ ᱢᱮᱱᱟᱜ ᱠᱷᱟᱱ ᱢᱟ
ᱛᱚᱻ ᱥᱚᱢᱚᱭ ᱫᱟ ᱞᱟᱹᱭ ᱪᱚᱭᱫᱟᱹᱧ ᱡᱮ ᱱᱚᱣᱟ ᱡᱮ ᱮᱢ ᱮ ᱵᱚᱱ ᱠᱚᱨᱟᱣᱮᱫᱟ ᱡᱮ ᱮᱢ ᱮ ᱠᱚᱨᱟᱣ ᱠᱟᱛᱮ ᱛᱟᱯᱚᱨᱮ ᱪᱮᱫ ᱚᱱᱠᱟᱱᱟᱜ ᱥᱩᱠ ᱥᱩᱵᱤᱫᱷᱟ ᱢᱮᱱᱟᱜᱼᱟ ᱠᱟᱹᱴᱤᱡ ᱮᱢ ᱞᱟᱹᱭᱟᱹᱧ ᱠᱷᱟᱱ ᱟᱹᱰᱤ ᱱᱟᱯᱟᱭ ᱠᱚᱜᱼᱟ?
ᱦᱮᱸ ᱮᱢ ᱮ ᱯᱟᱲᱦᱟᱣ ᱠᱟᱛᱮᱫ ᱫᱚ ᱱᱚᱜᱚ ᱱᱟᱜ ᱟᱻ ᱡᱟᱦᱟᱸᱭ ᱨᱤᱱ ᱟᱵᱚᱨ ᱨᱤᱱ ᱫᱟᱫᱟ ᱫᱤᱫᱤ ᱛᱟ ᱠᱚ ᱢᱮᱱᱟᱜ ᱠᱚᱣᱟ ᱩᱱᱠᱩ ᱠᱚ ᱮᱢ ᱮ ᱠᱤ ᱮ ᱠᱚ ᱯᱟᱥ ᱠᱟᱫᱟ ᱟᱫᱚ ᱦᱚᱸᱜ ᱱᱩᱠᱩ ᱞᱟᱹᱜᱤᱫ ᱛᱮ ᱵᱤᱭᱮᱰ ᱠᱷᱩᱞᱟᱹᱣ ᱨᱮᱱᱟᱜ ᱢᱤᱫᱴᱟᱝ ᱥᱚᱢᱵᱷᱚᱵᱚᱱᱟ ᱢᱮᱱᱟᱜᱼᱟ ᱟᱫᱚ ᱱᱟᱜ ᱱᱚᱼᱚᱜ ᱱᱤᱛ ᱫᱷᱟᱹᱨᱤᱡ ᱛᱮ ᱱᱟᱜ ᱟᱵᱚ ᱚᱸᱻ ᱵᱟᱝ ᱵᱟᱝ ᱯᱟᱥ ᱠᱟᱱᱟ ᱟᱵᱚ ᱴᱷᱮᱱᱟᱜ ᱡᱟᱦᱟᱸ ᱫᱚ ᱚᱞᱪᱤᱠᱤᱛᱮ ᱵᱤᱮᱰ ᱠᱚ ᱠᱚᱨᱟᱣ ᱢᱟ ᱡᱮᱢᱚᱱ ᱟᱫᱚ ᱢᱤᱫᱞᱟᱠ ᱤᱱᱟᱛᱮ ᱵᱟᱲᱟᱭ ᱧᱟᱢᱚᱜ ᱠᱟᱱᱟ ᱵᱟᱝ ᱱᱚᱣᱟ ᱫᱚ ᱱᱟᱦᱟᱜ ᱵᱤᱭᱮᱰ ᱫᱚ ᱱᱚᱛᱮᱱᱟᱜ ᱫᱩ ᱦᱟᱟᱡᱟᱨ ᱪᱷᱟᱵᱤᱥ ᱢᱟ ᱯᱟᱨᱚᱢ ᱮᱱᱟ ᱦᱟᱸᱜ ᱯᱟᱜ ᱪᱟᱵᱟᱜ ᱠᱟᱱᱟ ᱦᱟᱸᱜ ᱥᱟᱛᱯᱟᱥ ᱠᱚᱛᱮ ᱫᱚ ᱦᱩᱭ ᱫᱟᱲᱮᱭᱟᱜ ᱥᱚᱢᱵᱷᱚᱵᱚᱱᱟ ᱚᱱᱠᱟ ᱢᱚᱱᱮ ᱦᱩᱭᱟ ᱠᱟᱱᱟ ᱦᱟᱸᱜ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ᱾ ᱛᱚ ᱱᱚᱜᱼᱚ ᱱᱤᱭᱟ. ᱜᱮ ᱤᱧᱦᱚᱸ ᱵᱟᱲᱟᱭ ᱥᱟᱱᱟᱧ ᱠᱟᱱ ᱛᱟᱦᱮᱱᱟ ᱡᱮ ᱱᱚᱜᱼᱚ ᱱᱤᱭᱟᱹ ᱮᱢᱮ ᱥᱮ ᱢᱟᱥᱴᱟᱨ ᱰᱤᱜᱽᱨᱤ ᱡᱟᱸᱦᱟᱸ ᱠᱚᱨᱟᱣ ᱠᱟᱛᱮᱫ ᱛᱟᱨᱯᱚᱨ ᱞᱟᱦᱟ ᱥᱮᱫ ᱪᱮᱫ ᱢᱮᱱᱟᱜᱼᱟ? ᱛᱚ ᱤᱧ ᱡᱟᱦᱟᱭᱛᱩ ᱵᱟᱰᱟᱭᱟᱹᱧ ᱡᱮ ᱱᱮ ᱱᱤᱛ ᱦᱚᱸ ᱮᱢᱮ ᱯᱚᱨ ᱡᱟᱸᱦᱟᱸ ᱯᱤ ᱮᱭᱤᱪ ᱰᱤ ᱢᱮᱱᱟᱜᱼᱟ, ᱛᱚ ᱢᱟᱥᱴᱟᱨ ᱤᱭᱟᱹ ᱯᱤ ᱮᱭᱤᱪ ᱰᱤ ᱛᱚ ᱚᱱᱟ ᱟᱹᱣᱨᱤ ᱪᱟᱞᱟᱜ ᱫᱚ ᱪᱮᱫ ᱪᱟᱞᱟᱜ, ᱠᱟᱱ ᱜᱮᱭᱟ ᱥᱮ ᱪᱮᱫ ᱟᱫᱚ ᱚᱱᱠᱟᱧ ᱟᱸᱡᱚᱢ ᱛᱤᱭᱟᱹᱜ ᱠᱟᱫᱟ ᱛᱚ ᱚᱱᱟᱜᱮ᱾ ᱛᱚ ᱞᱟᱹᱭᱫᱤᱧᱟ ᱵᱮᱱ ᱟᱹᱰᱤ ᱢᱚᱸᱡᱽ ᱟᱹᱰᱤ ᱱᱟᱯᱟᱭ ᱤᱧ ᱵᱩᱡᱷᱟᱹᱣ ᱠᱮᱫᱟ᱾
ᱦᱮᱸ
ᱛᱚ ᱚᱱᱟᱜᱮ ᱛᱳ ᱟᱨᱦᱚᱸ ᱦᱩᱭᱩᱜ ᱠᱟᱱᱟ ᱥᱚᱢᱟᱭ ᱫᱟ ᱡᱮ, ᱟ ᱪᱮᱫ ᱞᱮᱠᱟᱵᱮᱱ ᱵᱩᱡᱷᱟᱹᱣ ᱮᱫᱟ ᱡᱮ ᱟᱵᱚ ᱱᱚᱣᱟ ᱥᱟᱱᱛᱟᱲ ᱛᱮ ᱯᱟᱲᱦᱟᱣ ᱠᱟᱛᱮᱫ᱾
ᱟᱹᱰᱤ ᱜᱚᱨᱚᱵᱟᱱ ᱜᱮ ᱵᱩᱡᱷᱟᱹᱜ ᱠᱟᱱ ᱜᱮᱭᱟ ᱟᱫᱚ ᱦᱟᱸᱜ᱾ ᱜᱚᱨᱚᱵᱽ ᱦᱩᱭ ᱠᱟᱛᱮᱫ ᱦᱚᱸ ᱟᱵᱚ ᱯᱟᱲᱦᱟᱜ ᱟᱵᱚᱱ ᱟᱵᱚᱨᱮᱱ ᱡᱟᱦᱟᱸᱭ ᱢᱟᱹᱭ ᱵᱟᱹᱵᱩ ᱛᱟᱠᱚ ᱩᱱᱠᱩ ᱦᱚᱸ᱾ ᱵᱚᱱ ᱞᱟᱹᱭ ᱟᱠᱚᱣᱟ ᱡᱮ ᱱᱚᱣᱟ ᱟᱭᱳ ᱟᱲᱟᱝ ᱛᱮ ᱱᱚᱣᱟ ᱠᱚᱫᱚ ᱯᱟᱲᱦᱟᱜ ᱫᱚᱨᱠᱟᱨ ᱠᱟᱱ ᱛᱟᱵᱚᱱᱟ ᱟᱵᱚᱣᱟᱜ ᱵᱷᱟᱥᱟ ᱛᱮᱵᱚᱱ ᱥᱮᱬᱟᱭ ᱢᱟ᱾ ᱟᱨ ᱵᱚᱱ ᱯᱟᱲᱦᱟᱜ ᱢᱟ᱾